ᱠᱮ
ᱦᱮᱞᱳ᱾
ᱦᱮᱸ ᱜᱚᱝᱠᱮ ᱢᱮᱱᱫᱟᱹᱧ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱜᱚᱝᱠᱮ, ᱟᱨ ᱱᱟᱯᱟᱭ ᱵᱟᱲᱟ ᱜᱤ?
ᱦᱮᱸ ᱜᱚᱝᱠᱮ ᱱᱤᱛᱚᱜ ᱫᱚ ᱱᱟᱯᱟᱭ ᱵᱟᱲᱟ ᱜᱮ ᱥᱟᱱᱟᱢ ᱠᱩᱜᱮ᱾ ᱟᱯᱮ ᱜᱮ ᱱᱟᱜ ᱚᱠᱟ ᱞᱮᱠᱟ?
ᱟᱞᱮ ᱦᱚᱸ ᱱᱟᱯᱟᱭ ᱵᱟᱲᱟ ᱜᱮ ᱱᱤᱛᱚᱜ ᱢᱟ᱾
ᱚ ᱟᱪᱪᱷᱟ᱾
ᱦᱩᱸ, ᱟᱨ ᱚᱲᱟᱜ ᱠᱚ ᱥᱮᱡ ᱱᱟᱯᱟᱭ ᱵᱟᱲᱟ ᱜᱮ?
ᱦᱮᱸ ᱜᱚᱝᱠᱮ ᱥᱟᱱᱟᱢ ᱦᱚᱲ ᱜᱮ ᱱᱟᱯᱟᱭ ᱵᱟᱲᱟ ᱜᱮ᱾ ᱟᱯᱮ ᱜᱮ ᱚᱠᱟ ᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮᱭᱟ ᱞᱮ ᱱᱤᱛᱚᱜ ᱢᱟ ᱵᱚᱞᱮ᱾
ᱚ ᱟᱪᱪᱷᱟ ᱜᱚᱝᱠᱮ ᱛᱟᱦᱚᱞᱮ ᱪᱟᱥᱼᱵᱟᱥ ᱫᱚ ᱛᱤᱱᱟᱹᱜ ᱜᱟᱱ ᱞᱟᱦᱟᱣ ᱠᱟᱫᱟ ᱯᱮ? ᱟ ᱢᱟᱱᱮ ᱜᱚᱝᱠᱮ, ᱦᱳᱭ᱾
ᱮᱨ ᱟᱯᱷᱚᱨ ᱜᱮ ᱦᱩᱭ ᱠᱟᱱᱟ ᱱᱤᱛᱚᱜ ᱟᱣᱨᱤ ᱩᱱᱟᱹᱜ ᱠᱷᱚᱡ ᱡᱟᱹᱥᱛᱤ ᱫᱚ ᱵᱚᱞᱮ᱾ ᱮᱨ ᱟᱯᱷᱚᱢ ᱦᱩᱭ ᱠᱟᱱᱟ ᱵᱟᱲ ᱜᱮ ᱠᱚᱨᱮ ᱜᱮ ᱤᱭᱟᱹ ᱵᱟᱲᱟᱣ ᱠᱟᱫᱟ᱾ ᱟᱫᱚ ᱱᱚᱜᱼᱚᱭ ᱡᱟᱱᱟᱢ ᱱᱚᱜᱼᱚᱭ ᱡᱟᱱᱟᱢ ᱮᱦᱚᱵᱚᱜ ᱡᱟᱱᱟᱢ ᱮᱦᱚᱵᱚᱜ ᱠᱟᱱᱟ ᱦᱟᱸᱜ᱾
ᱚ ᱟᱪᱪᱷᱟ ᱜᱚᱝᱠᱮ ᱛᱟᱦᱚᱞᱮ ᱛᱮᱦᱮᱧᱟᱜ ᱱᱤᱭᱟᱹ ᱜᱟᱞᱚᱪ ᱟᱞᱟᱝᱟᱜ ᱟᱠᱷᱲᱟ ᱨᱮ ᱡᱟᱦᱟᱜ ᱡᱟᱦᱟᱸ ᱥᱟᱛᱟᱢ ᱱᱤᱭᱟᱹ ᱞᱟᱝ ᱜᱚᱞᱯᱚᱭᱮᱱᱟ ᱚᱱᱟ ᱫᱚ ᱟᱵᱚᱣᱟᱜ ᱱᱤᱭᱟᱹ ᱦᱚᱲ ᱦᱚᱲᱢᱚ ᱱᱟᱦᱟᱜ ᱚᱠᱟ ᱞᱮᱠᱟᱨᱮ ᱟᱵᱚ ᱱᱟᱯᱟᱭ ᱵᱚᱱ ᱫᱚᱦᱚ ᱞᱮᱠᱷᱟᱱ ᱱᱟᱯᱟᱭ ᱨᱮᱵᱚᱱ ᱛᱟᱦᱮᱱᱟ ᱥᱮ ᱦᱚᱲᱢᱚ ᱡᱤᱣᱤ ᱱᱟᱭᱨᱮ ᱱᱟᱯᱟᱭ ᱨᱮ ᱛᱟᱦᱮᱱ ᱛᱟᱵᱚᱱᱟ ᱚᱱᱟ ᱱᱤᱭᱟᱹ ᱚᱱᱟ ᱵᱟᱨᱚᱛ ᱛᱮᱜᱮ ᱠᱟᱹᱴᱤᱡ ᱠᱟᱹᱴᱤᱡ ᱞᱟᱝ ᱜᱟᱞᱚᱪᱟᱞᱟᱝ
ᱦᱮᱸ ᱚᱱᱟ ᱫᱚ ᱟᱹᱰᱤ ᱢᱚᱡᱽ ᱠᱟᱛᱷᱟᱢ ᱢᱮᱱ ᱠᱮᱫ ᱛᱟᱞᱟᱝᱟ ᱱᱤᱭᱟᱹ ᱫᱚ ᱜᱟᱯᱟᱞᱢᱟᱨᱟᱣ ᱡᱚᱹᱨᱩᱨ ᱠᱟᱱ ᱜᱮᱭᱟ ᱱᱚᱣᱟ ᱠᱚᱫᱚ ᱦᱩᱸ ᱦᱩᱸ
ᱟᱫᱚ ᱚᱱᱟ ᱞᱮᱠᱟᱛᱮ ᱦᱮᱸ ᱜᱚᱝᱠᱮ ᱢᱟ ᱞᱟᱹᱭ ᱛᱟᱞᱟᱝ ᱢᱮ᱾
ᱢᱟ ᱮᱦᱚᱵ ᱮᱛᱚᱦᱚᱵ ᱛᱟᱞᱟᱝ ᱢᱮ ᱛᱚᱵᱮ᱾
ᱟᱪᱪᱷᱟ ᱜᱚᱝᱠᱮ᱾ ᱜᱚᱝᱠᱮ ᱢᱮᱱᱫᱚ ᱱᱤᱭᱟᱹ ᱟᱵᱚ ᱡᱟᱦᱟᱸ ᱦᱚᱭ ᱡᱤᱣᱤ ᱦᱟᱥᱟ ᱦᱚᱲᱢᱚ ᱡᱟᱦᱟᱸ ᱥᱮᱫᱟᱭ ᱦᱟᱯᱲᱟᱢ ᱠᱚᱠᱚ ᱞᱟᱹᱭ ᱟᱠᱟᱫ ᱛᱟᱵᱚᱱᱟ ᱦᱮᱸ ᱜᱚᱝᱠᱮ ᱱᱤᱭᱟᱹ ᱦᱚᱭ ᱡᱤᱣᱤ ᱦᱟᱥᱟ ᱦᱚᱲᱢᱚ ᱢᱟ᱾ ᱮᱸᱜ ᱢᱤᱫ ᱢᱮᱱᱛᱮ ᱪᱤᱱᱛᱟᱹ ᱵᱷᱟᱵᱱᱟ ᱞᱮᱠᱷᱟᱱ ᱫᱚ ᱱᱤᱭᱟᱹ ᱢᱟ ᱛᱚ ᱪᱮᱫ ᱦᱚᱸ ᱵᱟᱝ ᱠᱟᱱᱟ ᱟᱨ ᱢᱤᱫ ᱢᱤᱫ ᱥᱮᱫ ᱛᱮ ᱪᱤᱱᱛᱟᱹ ᱵᱷᱟᱵᱽᱱᱟ ᱞᱮᱠᱷᱟᱱ ᱱᱤᱭᱟᱹ ᱨ ᱱᱤᱭᱟᱹ ᱨᱮᱜᱮ ᱟᱹᱰᱤ ᱠᱤᱪᱷᱩ ᱢᱮᱱᱟᱜᱼᱟ᱾
ᱦ ᱱᱚᱶᱟ ᱠᱟᱱ ᱜᱮ ᱱᱤᱭᱟᱹ ᱯᱚᱫᱫᱷᱚᱛᱤ ᱞᱮᱠᱷᱟᱱ ᱫᱚ ᱢᱤᱫ ᱟᱹᱰᱤ ᱢᱟᱨᱟᱝ ᱡᱤᱱᱤᱥ ᱠᱟᱱᱟ ᱵᱚᱞᱮ ᱟᱵᱚ ᱟᱵᱚ ᱦᱚᱲᱢᱚ ᱥᱮ ᱟᱵᱚ ᱡᱤᱣᱤ ᱫᱚ ᱟᱹᱰᱤ ᱢᱟᱨᱟᱝ
ᱠᱟᱱᱟ ᱵᱚᱞᱮ ᱟᱨ ᱢᱤᱫ ᱡᱚᱠᱷᱚᱡ ᱛᱚᱢ ᱦᱩᱫᱤᱥ ᱠᱷᱟᱡ ᱫᱚ ᱪᱮᱫ ᱦᱚᱸ ᱵᱟᱝ ᱠᱟᱱᱟ ᱵᱚᱞᱮ᱾
ᱦᱳᱭ ᱜᱚᱝᱠᱮ ᱦᱳᱭ ᱟᱨ ᱜᱚᱝᱠᱮ᱾ ᱛᱚ ᱚᱱᱮ ᱚᱱᱟ ᱜᱮᱞᱤᱧ ᱞᱟᱹᱭᱫᱟ ᱜᱚᱝᱠᱮ ᱱᱚᱜᱼ ᱱᱚᱣᱟ ᱟᱵᱚᱣᱟᱜ ᱡᱟᱦᱟᱸ ᱦᱚᱲᱢᱚ ᱡᱤᱣᱤ ᱢᱮᱱᱫᱚ᱾ ᱟᱹᱰᱤ ᱱᱟᱭᱨᱮ ᱱᱟᱯᱟᱭ ᱨᱮᱵᱚᱱ ᱫᱚᱦᱚ ᱞᱮᱠᱷᱟᱱ ᱜᱚᱝᱠᱮ ᱢᱟᱱᱮ ᱟᱹᱰᱤ ᱜᱮ ᱡᱟᱹᱱᱤᱡ ᱱᱟᱯᱟᱭᱚᱜ ᱛᱟᱵᱚᱱᱟ᱾
ᱟᱹᱰᱤᱜᱮ ᱱᱟᱯᱟᱭ ᱠᱚᱜ ᱵᱚᱞᱮ ᱱᱟᱯᱟᱭ ᱢᱟ ᱟᱨ ᱱᱟᱯᱟᱭ ᱵᱚ ᱛᱟᱦᱮᱸ ᱞᱮᱱ ᱠᱷᱟᱱᱡ ᱜᱮ ᱢᱚᱸᱡᱽ ᱛᱚᱵᱮᱜᱮ ᱡᱟᱦᱟᱱᱟᱜ ᱦᱚᱢ ᱪᱤᱠᱟ ᱫᱟᱲᱮᱭᱟᱜᱼᱟ ᱡᱟᱦᱟᱸ ᱨᱮᱦᱚᱢ ᱪᱟᱞᱟᱣ ᱫᱟᱲᱮᱼᱟ᱾ ᱡᱟᱦᱟᱸ ᱨᱮᱦᱚᱸᱚᱢ ᱵᱚᱞᱮ ᱡᱟᱦᱟᱱᱟᱜ ᱜᱮ ᱵᱚᱞᱮᱢ ᱪᱤᱠᱠᱟᱹ ᱫᱟᱲᱮᱭᱟᱜᱼᱟ ᱟᱨ ᱨᱩᱣᱟᱹ ᱦᱟᱹᱥᱳ ᱥᱮ ᱟᱵᱚ ᱛᱮᱵᱚ ᱥᱤᱨᱡᱚᱱ ᱟᱜ ᱠᱟᱱᱟ ᱨᱩᱣᱟᱹ ᱦᱟᱹᱥᱩ ᱫᱚ᱾ ᱟᱹᱰᱤ ᱠᱚᱢ ᱜᱮ ᱦᱩᱭᱩᱜ ᱠᱟᱱᱟ ᱵᱟᱝᱠᱟᱱ ᱫᱚ ᱥᱤᱨᱡᱚᱱ ᱟᱹᱫᱷᱤᱠᱛᱟᱹᱨ ᱫᱚ ᱟᱵᱚ ᱛᱮᱵᱚᱱ ᱥᱤᱨᱡᱚᱱ ᱫᱟ ᱡᱟᱦᱟᱸᱱᱟᱜ ᱜᱮ᱾ ᱵᱟᱵᱩ ᱵᱩᱡᱟ ᱥᱮ ᱵᱚᱞᱮ ᱥᱟᱦᱤ ᱪᱤᱡᱽ ᱵᱟᱵᱩ ᱪᱤᱠᱟᱭ ᱛᱟᱦᱮᱱᱟ᱾ ᱡᱟᱦᱟᱸ ᱱᱟᱜ ᱜᱤ᱾ ᱟᱨ ᱟᱵᱚ ᱢᱮᱱ ᱛᱮ ᱡᱟᱹᱥᱛᱤ ᱜᱮ ᱦᱟᱱᱟ ᱤᱭᱟᱹ ᱠᱳᱠᱳ ᱤᱭᱟᱹ᱾ ᱛᱟᱦᱮᱱ ᱟᱵᱚ ᱦᱚᱲ ᱦᱚᱯᱚᱱ ᱢᱟ ᱱᱮᱛᱟᱨ ᱢᱟ ᱯᱩᱨᱟᱹ ᱜᱟᱞᱟᱝ ᱰᱟᱞᱟᱝ ᱪᱟᱵᱟᱭᱮᱱ ᱛᱟᱵᱚᱱᱟ ᱟᱵᱚ ᱭᱟᱹᱦᱤ᱾
ᱦᱳᱭ ᱦᱳᱭ ᱜᱚᱝᱠᱮ ᱟᱨ ᱜᱚᱝᱠᱮ ᱱᱚᱜᱼᱚ ᱱᱚᱣᱟ ᱦᱚᱭ ᱦᱚᱸ ᱟᱵᱚᱣᱟᱜ ᱦᱚᱲᱢᱚ ᱡᱤᱣᱤ ᱱᱟᱭᱨᱮ ᱱᱟᱯᱟᱭ ᱨᱮ ᱫᱚᱦᱚ ᱞᱟᱹᱜᱤᱫ ᱛᱮᱢᱟ ᱜᱚᱝᱠᱮ ᱢᱮᱱᱫᱚ ᱡᱟᱦᱟᱸᱱᱟᱜ ᱟᱵᱚ ᱡᱚᱢ ᱢᱟᱛᱚ ᱞᱟᱜᱟᱣ ᱵᱚᱱ ᱜᱮ ᱵᱟᱵᱚᱱ ᱡᱚᱢ ᱞᱮᱠᱷᱟᱱ ᱢᱟ ᱛᱚ ᱟᱵᱚᱱᱟᱜ ᱦᱚᱲᱢᱚ ᱡᱤᱣᱤ ᱨᱮᱢᱟ ᱱᱟᱦᱟᱸᱜ ᱫᱟᱲᱮ ᱢᱮᱱᱟᱜᱼᱟ ᱵᱟᱵᱚᱱ ᱟᱹᱭᱠᱟᱹᱣᱟ ᱛᱚ?
ᱫᱟᱨᱮ ᱢᱟ ᱵᱟᱵᱚᱱ ᱢᱮᱱᱠᱷᱟᱱ ᱵᱟᱵᱚᱱ ᱡᱚᱢ ᱞᱮᱠᱷᱟᱱ ᱢᱟ ᱡᱚᱢ ᱢᱟ ᱵᱚᱦᱩᱛ ᱡᱟᱹᱨᱩᱨᱤ ᱠᱟᱱ ᱜᱮᱭᱟ ᱾
ᱦᱳᱭ ᱦᱳᱭ ᱦᱳᱭ ᱟᱫᱚ ᱚᱱᱟ ᱞᱮᱠᱟᱛᱮ ᱜᱚᱝ ᱠᱮ ᱞᱤᱧ ᱞᱟᱹᱭᱟ ᱱᱚᱜᱼᱚᱭ ᱡᱮᱢᱚᱱ ᱱᱤᱛᱚᱜ ᱟᱵᱚ ᱡᱟᱦᱟᱸᱱᱟᱜ ᱵᱚᱱ ᱪᱟᱥ ᱫᱟ ᱚᱲᱟᱜ ᱠᱚᱨᱮᱫ ᱜᱮ ᱟᱵᱚ ᱚᱲᱟᱜ ᱨᱮ ᱡᱚᱢ ᱞᱟᱹᱜᱤᱫ ᱡᱮᱢᱚᱱ ᱥᱚᱵᱽᱡᱤ ᱠᱚ ᱮᱭ ᱦᱩᱲᱩ ᱠᱚ ᱡᱟᱦᱟᱸᱱᱟᱜ ᱜᱤ ᱪᱟᱣᱞᱮ ᱠᱚ ᱛᱟᱨᱯᱚᱨᱮ ᱟᱨᱚ ᱮᱢᱟᱱ ᱠᱤᱪᱷᱩ ᱟᱹᱰᱤ ᱜᱟᱱ ᱡᱤᱱᱤᱥ ᱢᱮᱱᱟᱜ ᱛᱟᱵᱚᱱᱟ ᱡᱟᱦᱟᱸ ᱫᱚ ᱚᱲᱟᱜ ᱠᱚᱨᱮ ᱵᱚᱱ ᱩᱸᱦᱩᱸᱻ ᱨᱚᱦᱚᱭᱮᱫᱟ᱾ ᱥᱮ ᱪᱟᱥ ᱫᱟᱵᱚᱱ ᱜᱚᱝᱠᱮ ᱤᱭᱟᱹ ᱦᱚᱸ ᱠᱟᱹᱴᱤᱡ ᱢᱤᱭᱩᱴ ᱠᱟᱜ ᱵᱮᱱ ᱥᱮ ᱚᱱᱟ᱾ ᱪᱮᱫ ᱦᱳᱭ ᱛᱳ ᱥᱮ
ᱟᱯᱮ ᱯᱮ ᱯᱮᱵᱮᱱᱟ ᱥᱮ, ᱪᱮᱫ ᱯᱮ ᱤᱭᱟᱹ ᱠᱟᱱᱮ ᱠᱚ ᱱᱟᱥᱮᱭᱟᱜ ᱱᱟᱥᱮᱭᱟᱜ,
ᱦᱳᱭ ᱦᱳᱭ!
ᱚᱠᱚᱭ! ᱤᱭᱟᱹ ᱛᱟᱹᱞᱤᱧ ᱜᱤᱯᱴ ᱛᱟᱹᱞᱤᱧ ᱪᱮᱭᱟ?
ᱦᱳᱭ ᱟᱫᱚ ᱜᱚᱝᱠᱮ ᱚᱱᱮ ᱚᱱᱟᱜᱮ ᱢᱟᱱᱮᱜ ᱟᱹᱰᱤ ᱦᱮᱸᱜ ᱡᱟᱦᱟᱸ ᱫᱷᱚᱱᱟᱹᱜ ᱟᱵᱚ ᱥᱟᱨ, ᱮᱸᱜ ᱟᱵᱚ ᱢᱟᱛᱚᱱᱟᱜ ᱦᱚᱭᱛᱚ ᱡᱟᱦᱟᱸ ᱛᱤᱱᱟᱹᱜ ᱦᱚᱲᱟᱜ ᱜᱮ ᱥᱮ ᱥᱟᱱᱟᱢ ᱦᱚᱲᱟᱜ ᱜᱮ ᱟᱵᱚ ᱦᱚᱲ ᱠᱚᱣᱟᱜ ᱜᱮ ᱦᱚᱭᱛᱳ ᱡᱟᱦᱟᱸᱭ ᱠᱚᱣᱟᱜ ᱴᱟᱠᱟ ᱠᱟᱹᱣᱰᱤ ᱢᱮᱱᱟᱜᱼᱟ, ᱩᱱᱠᱩ ᱫᱚᱱᱟᱜ ᱥᱟᱨ ᱪᱟᱯᱟᱱ ᱟᱹᱰᱤ ᱰᱮᱦᱮᱨ ᱛᱮᱠᱩᱠ ᱢᱟᱱᱮ ᱟᱹᱰᱤ ᱰᱮᱦᱮᱨ ᱟᱠᱟᱨ ᱛᱮᱠᱚ ᱮᱻ ᱚᱱᱟ ᱥᱩᱵᱽᱡᱤ ᱠᱚᱨᱮᱜ ᱥᱮ ᱦᱩᱲᱩ ᱠᱚᱨᱮᱫ ᱠᱚ ᱮᱢᱟᱫ ᱠᱟᱝ ᱛᱟᱵᱚᱱᱟ᱾
ᱦᱮᱸ ᱨᱟᱱ ᱠᱚ ᱯᱩᱨᱟᱹ ᱠᱚ ᱞᱟᱜᱟᱣ ᱮᱫᱟ ᱟᱫᱚ ᱱᱮᱛᱟᱨ ᱫᱚ ᱟᱹᱰᱤᱡ
ᱦᱳᱭ! ᱨᱟᱱ ᱨᱟᱱ ᱠᱚ ᱯᱩᱨᱟᱹ ᱠᱚ ᱞᱟᱜᱟᱣᱮᱫᱟ, ᱟᱫᱚ ᱜᱚᱝᱠᱮ ᱟᱵᱚᱢᱟ ᱱᱤᱛᱚᱜ ᱚᱱᱟ ᱢᱟᱛᱚ ᱡᱟᱦᱟᱸᱱᱟᱜ ᱜᱚᱝᱠᱮ ᱡᱟᱦᱟᱸᱱᱟᱜ ᱟᱵᱚ ᱥᱟᱨ ᱵᱚ ᱮᱢᱟᱫ ᱠᱟᱱ ᱡᱟᱦᱟᱸᱱᱟᱜ ᱥᱩᱵᱽᱡᱤ ᱯᱟᱹᱛᱤ ᱠᱚᱨᱮᱫ ᱜᱚᱝᱠᱮ ᱚᱱᱟ ᱢᱟᱛᱚᱱᱟᱜ ᱢᱤᱫᱴᱮᱱ ᱵᱤᱥ ᱠᱟᱱᱟ ᱥᱮ, ᱚᱱᱟ ᱢᱟᱛᱚᱜ
ᱛᱟᱞᱚᱵ ᱡᱟᱵᱟᱨ ᱡᱟᱹᱥᱛᱤ ᱵᱳᱱ ᱦᱩᱭ ᱪᱚᱭ ᱮᱫᱟ ᱚᱱᱟ ᱫᱚ, ᱟᱹᱰᱤ ᱡᱟᱹᱞᱫᱤ ᱵᱳᱱ ᱦᱩᱭ ᱪᱮᱫᱟᱜ ᱡᱟᱵᱚᱨ ᱡᱟᱹᱥᱛᱤ ᱵᱚᱱ ᱦᱩᱭ ᱚᱪᱚᱭᱮᱫᱟ, ᱞᱟᱜᱟᱣ ᱠᱟᱛᱮᱱ ᱟᱹᱵᱩ ᱟᱭᱥᱮ ᱛᱮᱦᱚᱸ ᱦᱩᱜᱩᱜ ᱛᱟᱦᱮᱸᱱ ᱜᱮᱭᱟ ᱚᱱᱟ᱾ ᱟᱵᱚᱣᱟᱜ ᱞᱟᱦᱟ ᱞᱮᱠᱟ ᱡᱮᱞᱮᱠᱟ ᱠᱚ ᱨᱚᱦᱚᱭᱮᱫ ᱠᱟᱱ ᱛᱟᱦᱮᱸᱱ, ᱚᱱᱠᱟ ᱵᱚᱱ ᱨᱚᱦᱚᱭ ᱞᱮᱠᱷᱟᱱ ᱫᱚ ᱦᱩᱭ ᱫᱚ ᱦᱩᱭᱩᱜ ᱜᱮᱭᱟ ᱟᱫᱚ ᱵᱟᱹᱠᱳ ᱫᱷᱮᱭᱟᱱᱟᱜ ᱠᱟᱱ ᱛᱟᱵᱚᱱᱟ ᱫᱷᱮᱭᱟᱱ ᱦᱚᱸ᱾ ᱟᱨ ᱟᱹᱵᱩ ᱢᱟᱥᱮ ᱡᱟᱦᱟᱸᱭ ᱜᱮ ᱵᱚᱞᱮ ᱟᱥᱟᱱᱤ ᱛᱮᱵᱩ ᱠᱷᱚᱡᱚᱜ ᱛᱟᱦᱮᱸᱱᱟ ᱱᱮᱛᱟᱨ ᱫᱚ ᱡᱟᱦᱟᱸᱱᱟᱜ ᱡᱤᱱᱤᱥ ᱜᱮ ᱟᱡᱷᱽᱨᱳᱱ ᱛᱮ ᱦᱩᱭ ᱞᱮᱸᱠᱷᱟᱡ ᱜᱮ ᱚᱱᱟ ᱜᱮᱵᱩᱱ ᱢᱮᱱ ᱠᱷᱟᱱ, ᱦᱮᱸ ᱱᱚᱣᱟ ᱫᱚ ᱟᱹᱰᱤ ᱡᱟᱹᱞᱫᱤ ᱦᱩᱭᱩᱜ ᱠᱟᱱᱟ ᱱᱚᱣᱟᱜᱤᱧ ᱪᱮᱠᱟᱭᱟ᱾ ᱟᱨ ᱱᱳᱣᱟ ᱫᱚ ᱫᱷᱤᱨᱤ ᱞᱟᱜᱟᱜ ᱛᱟᱦᱮᱸᱱᱟ ᱛᱷᱚᱲᱟ ᱜᱟᱱ ᱢᱤᱫ ᱠᱟᱹᱴᱤᱡ
ᱦᱳᱭ ᱜᱚᱝᱠᱮ ᱟᱨ ᱜᱚᱝᱠᱮ ᱦᱳᱭ ᱛᱳ ᱮᱸ ᱟᱵᱚ ᱟᱹᱰᱤᱜᱟᱱ ᱡᱟᱭᱜᱟ ᱨᱮᱜᱮ ᱱᱤᱝᱠᱟᱹ ᱢᱮᱱᱟᱜ ᱵᱚᱱᱟ ᱡᱟᱦᱟᱸ ᱠᱚᱨᱮ ᱫᱚ ᱦᱳᱭᱛᱚ ᱠᱟᱰᱟ, ᱰᱟᱺᱜᱽᱨᱤ, ᱢᱮᱨᱚᱢ ᱵᱚᱱ ᱪᱟᱥ ᱠᱩᱣᱟᱫ, ᱛᱚ ᱩᱱᱠᱩᱣᱟᱜ ᱠᱷᱚᱛ ᱠᱚᱫᱚ ᱵᱟᱲᱟᱭ ᱠᱟᱛᱮᱫ ᱜᱮ ᱟᱵᱚ ᱵᱚᱱ ᱮᱸᱫ- ᱪᱟᱥ ᱟᱵᱚᱱ ᱥᱮ ᱟᱨ ᱜᱚᱝᱠᱮ ᱚᱱᱮ ᱚᱱᱟᱜᱮ ᱟᱹᱰᱤ ᱱᱟᱯᱟᱭ ᱪᱟᱥ ᱠᱟᱱ ᱛᱟᱵᱚᱱᱟ ᱟᱵᱚᱣᱟᱜ ᱫᱚ᱾ ᱟᱵᱚᱣᱟᱜ ᱦᱚᱲᱢᱚ ᱡᱤᱣᱤ ᱨᱮᱦᱚᱸ ᱮᱸ ᱥᱮ ᱟᱵᱚᱣᱟᱜ ᱦᱚᱲᱢᱚ ᱨᱮᱦᱚ ᱠᱳᱱᱚ ᱚᱥᱩᱵᱤᱫᱟ ᱵᱟᱭ ᱟᱹᱜᱩᱭᱟ ᱟᱨ ᱛᱟᱯᱚᱨᱮ ᱮᱴᱠᱮᱴᱚᱬᱮ ᱨᱮᱦᱚᱸ ᱦᱮᱸ ᱨᱳᱜᱽ ᱟᱡᱟᱨ ᱦᱚ ᱵᱟ ᱭᱩᱡ- ᱜᱮ ᱵᱟᱭ ᱟᱹᱜᱩ ᱪᱚᱭ ᱛᱟᱵᱚᱱᱟ, ᱦᱳᱭ ᱦᱳᱭ, ᱛᱚ ᱚᱱᱮ ᱚᱱᱟᱛ- ᱛᱮᱜᱮ ᱜᱚᱝᱠᱮ ᱮᱸ ᱟ ᱛᱟᱨᱯᱚᱨᱮ ᱜᱚᱝᱠᱮ ᱱᱤᱝᱠᱟᱹ ᱦᱚᱸ ᱵᱟᱝ ᱠᱟᱱᱟ ᱡᱮ ᱮᱸ ᱚᱱᱟ ᱥᱟᱨ ᱪᱟᱯᱟᱱ ᱥᱮ ᱚᱱᱟ ᱟᱹᱰᱤ ᱱᱟᱯᱟᱭᱼᱱᱟᱯᱟᱭ ᱱᱚᱜ ᱱᱚᱣᱟ ᱥᱩᱵᱽᱡᱤᱠ ᱠᱚ ᱡᱚᱢ ᱛᱮᱜᱤᱱᱟ ᱟᱵᱚᱣᱟᱜ ᱦᱚᱲᱢᱚ ᱱᱟᱯᱟᱭ ᱛᱟᱦᱮᱱᱟ ᱜᱚᱝᱠᱮ ᱚᱱᱠᱟ ᱫᱚᱦᱚ ᱚᱱᱠᱟ ᱦᱚᱸ ᱜᱚᱝᱠᱮ ᱠᱟᱛᱷᱟ ᱫᱚ ᱵᱟᱝ ᱠᱟᱱᱟ, ᱦᱳᱭ ᱦᱳᱭ ᱦᱳᱭ᱾ ᱦᱳᱭ ᱜᱚᱝᱠᱮ ᱮᱸᱻ ᱱᱤᱡᱮᱨᱟᱜ ᱦᱚᱲᱢᱚ ᱫᱚ ᱜᱚᱝ- ᱠᱮ ᱡᱮᱢᱚᱱ ᱥᱚᱢᱚᱭᱼᱥᱚᱢᱚᱭ ᱡᱚᱢ ᱫᱚᱨᱠᱟᱨ ᱥᱚᱢᱚᱭᱼᱥᱚᱢᱚᱭ ᱡᱟᱹᱯᱤᱫ ᱫᱚᱨᱠᱟᱨ,
ᱥᱚᱢᱚᱭ ᱨᱮ ᱡᱚᱛᱚ ᱪᱤᱡᱽ ᱠᱚ ᱡᱷᱚᱛᱚ ᱜᱚᱞᱮ ᱟᱢ ᱥᱟᱹᱦᱤᱛ ᱴᱟᱹᱭᱤᱢ ᱢᱮᱱᱴᱮᱱᱮᱥ ᱠᱟᱛᱮ ᱪᱟᱞᱟᱜ ᱡᱟᱹᱨᱩᱲ, ᱛᱚᱵᱮ ᱠᱤ ᱟᱢᱟᱜ ᱵᱚᱞᱮ ᱥᱟᱹᱦᱤ ᱥᱮ ᱵᱚᱞᱮ ᱦᱚ ᱦᱚᱲᱢᱚ ᱦᱚᱸ ᱢᱚᱡᱽ ᱮ ᱟᱹᱭᱠᱟᱹᱣᱟᱭ ᱥᱮ ᱥᱟᱹᱦᱤ ᱨᱮ ᱵᱚᱞᱮ ᱡᱟᱦᱟᱸᱱᱟᱜ ᱜᱮ ᱡᱚᱢ ᱢᱮ ᱢᱚᱸᱡᱽ ᱛᱮ, ᱠᱮ ᱴᱟᱭᱤᱢ ᱨᱮ ᱡᱚᱢ ᱢᱮ ᱴᱟᱭᱤᱢ ᱢᱮᱱᱴᱮᱱᱮᱥ ᱠᱟᱛᱮᱜ ᱡᱚᱦᱚᱜ ᱵᱚᱞᱮ ᱡᱚᱛᱚᱛ ᱫᱚᱦᱚ ᱦᱩᱭᱩᱜᱼᱟ, ᱛᱚᱵᱮ ᱜᱮ ᱦᱩᱭᱩᱜ ᱛᱟᱦᱮᱸᱱᱟ᱾
ᱦᱳᱭ ᱦᱳᱭ ᱦᱳᱭ! ᱟᱫᱚ ᱚᱱᱮ ᱚᱱᱠᱟ ᱜᱮ ᱜᱚᱝᱠᱮ ᱡᱟᱦᱟᱸ ᱫᱚ ᱟᱵᱚ ᱱᱟᱜ ᱮᱸᱻᱟᱹᱵᱩ ᱢᱟᱛᱚ ᱱᱟᱜ ᱟᱨᱚ ᱟᱹᱛᱩ ᱚᱲᱟᱜ ᱨᱤᱱ ᱦᱚᱲ ᱟᱹᱰ-
ᱦᱮᱸᱛᱚ ᱚᱢᱚᱱ- ᱟᱵᱚ ᱫᱚ ᱠᱟᱹᱢᱤᱭᱟᱵᱚᱱ ᱥᱤᱛᱩᱝ ᱦᱚᱸ ᱵᱟᱵᱚᱱ ᱧᱮᱞ ᱛᱟᱦᱮᱱᱟ ᱥᱤᱛᱩᱝ ᱠᱚᱦᱚᱸ᱾ ᱟᱨ ᱵᱟᱝ ᱠᱟᱹᱢᱤ ᱞᱮᱠᱷᱟᱜ ᱟᱨᱦᱚᱸ ᱛᱟᱨ ᱛᱤᱨᱮᱢ ᱪᱤᱠᱟᱢ ᱡᱚᱻᱢᱟ ᱮᱱᱛᱮᱜ᱾ ᱡᱚᱢ ᱦᱩᱭ ᱞᱮᱢ ᱠᱟᱹᱢᱤ ᱦᱳᱭᱛᱚ ᱫᱚᱨᱠᱟᱨᱼᱟ, ᱟᱵᱚ ᱫᱚ᱾
ᱦᱳᱭ ᱜᱚᱝᱠᱮ ᱦᱳᱭ, ᱟᱻᱨ ᱟᱸᱻᱟᱨ ᱜᱚᱝᱠᱮ ᱴᱟᱠᱟᱢ, ᱴᱟᱠᱟ ᱠᱟᱹᱣᱰᱤ ᱡᱩᱜᱟᱹᱲ ᱞᱟᱹᱜᱤᱫ ᱛᱚᱦᱚᱸ ᱱᱤᱦᱟᱹᱛᱤ ᱜᱚᱝᱠᱮ ᱠᱟᱹᱢᱤ ᱦᱚᱸ ᱫᱚᱨᱠᱟᱨ᱾
ᱠᱟᱹᱢᱤ ᱡᱚᱨᱠᱟᱨ ᱠᱟᱱ ᱜᱮᱭᱟ ᱱᱚᱣᱟ ᱫᱚ, ᱵᱟᱝ ᱠᱟᱹᱢᱤ ᱞᱮᱠᱷᱟᱜ ᱫᱚ ᱵᱟᱝ ᱵᱟᱛᱨᱟᱜ ᱛᱟᱦᱮᱸᱱᱟ᱾
ᱦᱳᱭ ᱟᱫᱚ ᱟᱵᱚ ᱫᱚᱵᱚ ᱟᱵᱚ ᱫᱚ ᱜᱚᱢᱠᱮ ᱟᱹᱰᱤ ᱠᱟᱹᱭ ᱛᱮ ᱢᱟᱱᱮ ᱱᱤᱭᱟᱹ ᱠᱟᱹᱢᱤ ᱠᱟᱹᱥᱱᱤ ᱠᱚᱵᱚᱱ ᱧᱮᱞᱟ ᱛᱚ ᱟᱫᱚ ᱚᱱᱟ ᱪᱤᱠᱟ ᱟᱵᱚᱣᱟᱜ ᱫᱚ ᱦᱚᱲᱢᱚ ᱠᱚ ᱱᱤᱭᱟᱹ ᱫᱚ ᱫᱚᱢᱮ ᱮᱠᱴᱟ ᱫᱚ ᱵᱟᱵᱚᱱ ᱪᱤᱱᱛᱟᱹ ᱵᱷᱟᱵᱽᱱᱟᱭᱟ ᱚᱱᱟ ᱪᱤᱠᱟᱹ ᱜᱚᱝᱠᱮ ᱟᱵᱚ ᱫᱚ ᱠᱟᱹᱴᱤᱡ ᱰᱷᱤᱞᱟᱹ ᱜᱚᱫᱚᱜ ᱛᱟᱵᱚᱱᱟ
ᱮᱸ ᱟᱵᱚ ᱫᱚᱵᱚ ᱦᱩᱫᱤᱥ ᱛᱟᱦᱮᱸᱱᱟ ᱡᱟᱹᱥᱛᱤ ᱦᱟᱭᱨᱮ ᱱᱚᱝᱠᱟ ᱫᱚ ᱟᱫᱚ ᱡᱟᱦᱟᱸ ᱱᱟᱜ ᱚᱱᱟ ᱦᱩᱫᱤᱥ ᱵᱟᱝ ᱦᱩᱫᱤᱥ ᱡᱟᱹᱨᱩᱲᱟ
ᱦᱚᱭ
ᱦᱩᱸ ᱩᱱᱟᱹᱜ ᱤᱭᱟᱹ ᱵᱟᱝ ᱡᱟᱹᱨᱩᱲ
ᱦᱟᱭ ᱜᱚᱝᱠᱮ ᱟᱫᱚ ᱮᱸᱜ ᱡᱮᱢᱚᱱ ᱚᱱᱟ ᱠᱚ ᱦᱳᱭᱛᱚ ᱵᱟᱵᱚᱱ ᱪᱤᱱᱛᱟᱹ ᱵᱷᱟᱵᱽᱱᱟᱭ ᱛᱮ ᱜᱚᱝᱠᱮ ᱟᱵᱚᱣᱟᱜ ᱱᱤᱭᱟᱹ ᱦᱚᱲᱢᱚ ᱠᱚ ᱟᱨ ᱛᱟᱨᱯᱚ ᱨᱮ ᱡᱚᱠᱷᱚᱱ ᱜᱚᱝᱠᱮ ᱟᱹᱰᱤ ᱰᱷᱮᱨ ᱵᱚᱱ ᱠᱟᱹᱢᱤᱭᱟ ᱥᱮ ᱚᱱᱟ ᱚᱱᱟ ᱠᱟᱹᱢᱤ ᱯᱚᱨᱮ ᱱᱷᱟᱜ ᱢᱟᱱᱮ ᱩᱱ ᱢᱟᱛᱚ ᱱᱷᱟᱜ ᱫᱟᱠᱟ ᱥᱮ ᱫᱟᱜ ᱢᱟᱰᱤ ᱢᱟ ᱢᱟᱱᱟᱜ ᱵᱟᱝ ᱡᱚᱢ ᱢᱟᱱᱮ ᱵᱟᱭ ᱡᱚᱢ ᱥᱟᱱᱟᱣᱟ ᱥᱮ
ᱵᱟᱝ ᱡᱚᱢ ᱥᱟᱱᱟᱣᱟ ᱚᱱᱟ ᱢᱟ ᱠᱟᱱ ᱜᱮ,
ᱟᱨ ᱛᱟᱦᱚᱞᱮ ᱚᱱᱟ ᱪᱤᱠᱟᱹ ᱜᱚᱝᱠᱮ ᱟᱵᱚ ᱫᱚ ᱦᱟᱱᱮ ᱯᱟᱹᱨᱣᱟᱹ ᱦᱟᱺᱰᱤ,
ᱦᱮᱸ ᱯᱟᱹᱨᱣᱟᱹ ᱦᱟᱺᱰᱤ ᱚᱱᱟ ᱠᱚᱜᱮ ᱟᱵᱚ ᱢᱟ ᱚᱱᱟ ᱠᱚᱜᱮ ᱡᱟᱹᱥᱛᱤ, ᱟᱨ ᱱᱮᱛᱟᱨ ᱢᱟ ᱠᱟᱹᱴᱤᱡ ᱠᱟᱹᱴᱤᱡ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱠᱷᱚᱡ ᱠᱚ ᱧᱩ ᱮᱦᱚᱵ ᱠᱮᱫ
ᱦᱚᱭ ᱜᱚᱢᱠᱮ ᱟᱨᱚ ᱦᱮᱸ ᱜᱚᱝᱠᱮ ᱟᱵᱚ ᱫᱚ ᱛᱟᱹᱣ ᱨᱮᱦᱚᱸ ᱱᱤᱛᱚᱜ ᱡᱟᱦᱟᱸ ᱠᱚ ᱢᱮᱱᱟᱜ ᱠᱚᱣᱟ ᱦᱳᱭ ᱠᱟᱹᱴᱤᱡ ᱫᱟᱲᱮ ᱫᱟᱲᱮ ᱧᱚᱜ ᱢᱮᱱᱟᱜ ᱠᱚᱣᱟ ᱜᱚᱝᱠᱮ ᱱᱤᱛᱚᱜ ᱡᱟᱦᱟᱸ ᱧᱮᱞᱚᱜᱚᱜ ᱠᱟᱱᱟ ᱟᱵᱚ ᱥᱚᱢᱟᱡ ᱨᱮ ᱮᱸ ᱢᱮᱱᱫᱚ ᱟᱹᱰᱤᱧ ᱟᱹᱰᱤ ᱦᱩᱰᱤᱧ ᱦᱩᱰᱤᱧ ᱜᱤᱫᱽᱨᱟᱹ ᱠᱚ ᱱᱩᱠᱩ ᱦᱟᱺᱰᱤ ᱯᱟᱹᱨᱣᱟᱹ ᱠᱚ ᱧᱩ ᱠᱚ ᱮᱦᱚᱵ ᱫᱟ ᱜᱚᱝᱠᱮ ᱟᱫᱚ ᱚᱱᱟ ᱪᱮᱜᱮ ᱟᱫᱚ ᱦᱟᱱᱮ ᱫᱩᱨᱵᱚᱞ ᱢᱟ ᱦᱤᱡᱩᱜ ᱠᱟᱱᱟ
ᱦᱚᱸ ᱵᱚᱞᱮ ᱤᱭᱟᱹᱜ ᱠᱟᱱᱟ ᱟᱨ ᱠᱟᱹᱴᱤᱡ ᱠᱟᱹᱴᱤᱡ ᱨᱮᱜᱮ ᱵᱚᱞᱮ ᱥᱚᱨᱤᱨ ᱠᱚ ᱵᱟᱹᱲᱤᱡ-ᱮᱫ ᱛᱚᱠᱚ ᱠᱚ ᱟᱠᱩ ᱳᱭ ᱥᱟᱹᱦᱤ ᱤᱭᱟᱹ ᱵᱟᱠᱚ ᱛᱟᱦᱮᱸᱱ ᱠᱟᱱᱟ ᱧᱮᱞ ᱦᱚᱸᱢ ᱠᱟᱹᱴᱤᱡ ᱜᱤᱫᱽᱨᱟᱹ ᱜᱮᱢ ᱧᱮᱞᱮᱭᱟ ᱮᱠᱫᱚᱢ ᱦᱟᱲᱟᱢ ᱢᱮᱱ ᱞᱮᱠᱟ ᱢᱚᱛᱞᱟᱹᱵᱽ ᱮᱠᱫᱚᱢ ᱵᱚᱞᱮ ᱩᱢᱮᱨ ᱦᱩᱭᱮᱱ ᱛᱟᱭ ᱞᱮᱠᱟᱢ ᱧᱮᱞᱮᱭᱟ, ᱩᱱᱟᱹᱜ ᱥᱟᱹᱦᱤ ᱤᱭᱟᱹ ᱜᱮ ᱵᱟᱢ ᱧᱮᱞᱮᱭᱟ ᱟᱨ ᱮᱢ ᱥᱤᱠᱷᱟᱹ ᱥᱤ ᱩᱞᱴᱟᱹᱣ ᱛᱮ ᱪᱮᱫ ᱠᱚ ᱪᱚᱭ ᱢᱮᱛᱟᱢᱟ ᱟᱫᱚ ᱪᱮᱫ ᱮᱢ ᱢᱮᱛᱟᱭᱟ ᱱᱮᱛᱟᱨ ᱦᱚᱸ ᱵᱟᱢ ᱤᱭᱟᱹ ᱫᱟᱲᱮᱭᱼᱟ ᱟᱢ ᱞᱟᱹᱜᱤᱫ ᱞᱟᱜᱟᱜᱼᱟ ᱡᱷᱟᱜᱽᱲᱟ ᱥᱮ ᱡᱟᱦᱟᱱᱟᱜ ᱜᱮ ᱵᱚᱞᱮ ᱟᱢᱜᱮ ᱨᱚᱲ ᱢᱮᱭᱟᱭ ᱞᱟᱹᱴᱩ ᱜᱟᱱ ᱞᱟᱹᱴᱩ ᱠᱟᱹᱴᱤᱡ ᱦᱚᱲ ᱵᱟᱠᱚ ᱢᱟᱱᱟᱣ ᱠᱚᱣᱟ ᱩᱱ ᱜᱷᱟᱹᱲᱤᱡ ᱫᱚ
ᱟᱠᱣᱟᱜ ᱛᱟᱯᱚ ᱨᱮ ᱜᱚᱢᱠᱮ ᱱᱮᱛᱟᱨ ᱢᱟ ᱦᱟᱱᱮ ᱞᱟᱹᱲᱦᱟᱭ ᱭᱚᱜᱼᱟ ᱠᱚ,
ᱞᱟᱹᱲᱦᱟᱹᱭᱮᱫ ᱠᱚ ᱜᱚ ᱵᱟᱵᱟ ᱠᱚ ᱫᱟᱞᱮᱫ ᱠᱚᱣᱟ ᱠᱚ ᱱᱮᱛᱟᱨ
ᱦᱳᱭ ᱦᱳᱭ ᱦᱳᱭ ᱟᱫᱚ ᱚᱱᱟ ᱜᱮᱪᱚ ᱜᱚᱢᱠᱮ ᱟᱫᱚ ᱱᱤᱭᱟᱹ ᱚᱱᱟ ᱦᱟᱺᱰᱤ ᱯᱟᱹᱨᱣᱟᱹ ᱟᱹᱰᱤ ᱠᱟᱭ ᱛᱮᱵᱚᱱ ᱢᱟᱱᱮ,
ᱵᱚᱞᱮ ᱚᱱᱟ ᱜᱮᱵᱚᱱ ᱞᱟᱦᱟ ᱠᱮᱫᱟ ᱱᱤᱛᱚᱜ ᱫᱚ ᱟᱵᱚ ᱫᱚ ᱚᱱᱟ ᱜᱮᱵᱚᱱ ᱢᱮᱱ ᱠᱮᱫᱟ ᱵᱚᱞᱮ ᱟᱵᱚ ᱨᱮᱱᱟᱜ, ᱡᱟᱦᱟᱱᱟᱜ ᱜᱮ ᱵᱚᱞᱮ ᱡᱚᱛᱚ ᱡᱟᱦᱟᱱᱟᱜ ᱡᱟᱦᱟᱸ ᱞᱮᱠᱟ ᱜᱮ, ᱛᱟᱵᱚᱞᱮ ᱚᱱᱟ ᱫᱚ ᱯᱮᱦᱞᱮ ᱚᱱᱟ ᱫᱚ ᱯᱮᱦᱞᱮ ᱪᱟᱹᱭ ᱮᱥᱠᱮᱵᱟᱫᱽ ᱚᱱᱟ ᱫᱚ ᱦᱩᱭᱩᱜᱼᱟ, ᱚᱱᱟ ᱡᱟᱦᱟᱸᱱᱟᱜ ᱠᱟᱹᱢᱤ ᱞᱟᱹᱜᱤᱫ ᱵᱚᱱ ᱫᱩᱲᱩᱵ ᱠᱟᱱ ᱦᱩᱭᱩᱜ ᱪᱟᱦᱮ ᱵᱟᱝ ᱦᱩᱭᱩᱜ ᱚᱱᱟ ᱫᱚ ᱵᱚᱞᱮ ᱟᱹᱜᱩ ᱡᱟᱹᱨᱩᱲ
ᱦᱮᱸ ᱮᱠᱫᱚᱢ ᱟᱜᱩᱭ ᱦᱳᱭ ᱟᱫᱚ ᱜᱚᱝᱠᱮ ᱚᱱᱟ ᱪᱤᱠᱟᱹ ᱟᱵᱚᱣᱟᱜ ᱦᱚᱲᱢᱚ ᱢᱟ ᱰᱷᱤᱞᱟᱹᱜ ᱠᱟᱱᱟ
ᱰᱤᱞᱟᱹᱣ ᱪᱟᱵᱟ ᱠᱮᱫᱟ ᱵᱚᱱ ᱦᱚᱲᱢᱚ ᱦᱚᱸ
ᱦᱚᱭ ᱰᱷᱤᱞᱟᱹ ᱪᱟᱵᱟ
ᱟᱨ ᱡᱚᱢ ᱡᱚᱢ ᱫᱚ ᱵᱟᱵᱚᱱ ᱡᱚᱢᱟ ᱩᱱ ᱜᱷᱟᱹᱲᱤᱡ ᱫᱚ ᱡᱚᱢ ᱞᱮ ᱢᱟᱪᱷᱟ, ᱡᱟᱜᱮ ᱟᱪᱷᱟᱢ, ᱪᱮᱯᱮᱡ ᱠᱮᱫᱟ ᱟᱪᱪᱷᱟ ᱴᱷᱤᱠ ᱜᱮᱭᱟ ᱟᱫᱚ ᱵᱟᱝ ᱡᱚᱵᱛᱚᱠ ᱵᱟᱹᱧ, ᱵᱷᱤᱫᱟᱹᱲᱚᱜᱼᱟ ᱚᱛ ᱨᱮ ᱵᱟᱹᱧ ᱜᱩᱲᱫᱟᱹᱜᱼᱟ ᱛᱚᱠᱛᱟᱠ ᱫᱚ ᱵᱟᱝ ᱮᱠᱫᱚᱢ, ᱠᱳᱭ ᱫᱷᱮᱭᱟᱱ ᱵᱟᱹᱧ ᱮᱢᱟᱜᱼᱟ ᱥᱚᱨᱤᱨ ᱨᱮ ᱡᱚᱢ ᱞᱮᱠᱷᱟᱱ ᱫᱚ ᱟᱪᱪᱷᱟ ᱡᱟᱜᱮᱢ ᱤᱭᱟᱹ ᱠᱟᱜ ᱠᱟᱜ ᱨᱮᱦᱚᱸ ᱵᱚᱞᱮ ᱴᱷᱤᱠ ᱜᱮᱢ ᱛᱟᱦᱮᱱᱟ ᱵᱚᱞᱮ ᱵᱟᱢ ᱪᱤᱠᱟᱹᱜᱼᱟ, ᱟᱫᱚ ᱟᱵᱚ ᱫᱚ ᱮᱦᱚᱵ ᱞᱮᱠᱷᱟᱱ ᱫᱚᱠᱚ ᱨᱳᱡ ᱜᱮ ᱟᱫᱚ ᱢᱤᱫ ᱫᱤᱱᱮ ᱮᱦᱚᱵ ᱠᱮᱫᱟ ᱛᱚᱵᱮ ᱨᱳᱡ᱾
ᱦᱳᱭ ᱦᱳᱭ
ᱡᱟᱦᱟᱱᱟᱜ ᱯᱚᱨᱚᱵᱽ ᱛᱮᱣᱦᱟᱨ ᱦᱩᱭᱩᱜ ᱠᱷᱟᱡ ᱢᱟ ᱟᱨᱜᱤ ᱠᱚ ᱰᱷᱤᱞᱟᱹᱣ ᱪᱟᱵᱟᱭ ᱟᱫᱚ ᱡᱟᱵᱛᱟᱠ ᱵᱟᱭ ᱨᱩᱣᱟᱹᱜ ᱛᱟᱦᱮᱱᱟᱭ᱾ ᱛᱟᱵᱛᱟᱠ ᱫᱚ ᱫᱚ ᱵᱟᱭ ᱵᱟᱹᱜᱤᱭᱟ ᱚᱱᱟ ᱫᱚ ᱛᱟᱯᱛᱟᱠ ᱩᱱᱤ ᱥᱚᱨᱤᱨ ᱨᱮ ᱵᱚᱞᱮ ᱵᱚᱞᱮ ᱰᱚᱠᱴᱚᱨ ᱴᱷᱮᱡ ᱵᱟᱵᱚ ᱪᱟᱞᱟᱣ ᱞᱮᱱᱠᱷᱟᱱ ᱫᱚ ᱵᱟᱝ ᱦᱩᱭᱩᱜᱼᱟ ᱚᱱᱟ ᱠᱚᱫᱚ᱾ ᱥᱮ ᱵᱟᱭ ᱵᱟᱹᱜᱤᱭᱟ᱾
ᱦᱮᱸ ᱟᱫᱚ ᱜᱚᱝᱠᱮ ᱚᱱᱟ ᱢᱟᱛᱚ ᱱᱟᱦᱟᱜ ᱢᱤᱫ ‌ᱴᱮᱱ ᱦᱟᱺᱰᱤ ᱯᱟᱹᱣᱨᱟᱹ ᱢᱟ ᱢᱤᱫ ᱴᱮᱱ ᱱᱮᱥᱟ ᱠᱟᱱᱟ ᱥᱮ᱾ ᱛᱟᱞᱮᱣ ᱟᱫᱚ ᱚᱱᱟ ᱫᱤᱱᱜᱮ ᱡᱩᱫᱤ ᱧᱩ ᱤᱫᱤᱭᱟᱜᱼᱟᱢ ᱛᱟᱦᱞᱮ ᱢᱟ ᱚᱱᱟᱢᱟ ᱟᱨᱚ ᱱᱮᱥᱟᱨ ᱨᱮ ᱟᱨᱚ ᱪᱟᱞᱟᱜ ᱛᱟᱢᱟ ᱦᱮᱸ ᱥᱮ ᱵᱟᱝ᱾
ᱟᱨᱦᱚᱸ ᱤᱭᱟᱹ ᱪᱟᱞᱟᱜ ᱛᱟᱢᱟ᱾
ᱦᱳᱭ ᱟᱫᱚ ᱚᱱᱟ ᱪᱤᱠᱟ ᱦᱚᱭ ᱟᱨ ᱱᱤᱥᱮ ᱪᱟᱞᱟᱜᱼᱟ, ᱛᱟᱨᱯᱚᱨᱮ ᱜᱚᱝᱠᱮ ᱱᱤᱭᱟᱹ ᱦᱚᱲᱢᱚ ᱨᱮᱢᱟ ᱡᱚᱢᱟᱜ ᱠᱚ ᱦᱮᱸ ᱡᱩᱫᱤ ᱥᱚᱢᱚᱭ ᱨᱮ ᱡᱩᱫᱤ ᱵᱟᱢ ᱮᱢ ᱫᱟᱲᱮᱭᱟᱜᱼᱟ, ᱛᱟᱦᱞᱮ ᱢᱟ ᱩᱱᱤ ᱢᱟ ᱰᱷᱤᱞᱟᱹᱜ ᱜᱮᱭᱟᱭ ᱥᱮ᱾
ᱰᱷᱤᱞᱟᱹᱜ ᱜᱮᱭᱟ ᱩᱱᱤ ᱢᱟ ᱤᱭᱟᱹᱮ ᱢᱮ ᱜᱮᱥ ᱥᱟᱨᱤᱨ ᱫᱚ ᱢᱤᱫ ᱴᱮᱜ ᱡᱟᱹᱨᱩᱲᱚᱜ ᱠᱟᱱᱟ ᱛᱚ ᱩᱱᱤ ᱫᱚ ᱥᱟᱹᱦᱤ ᱪᱤᱡ ᱡᱟᱹᱨᱩᱲᱟᱭ ᱠᱟᱱᱟ᱾ ᱥᱟᱹᱨᱤ ᱪᱤᱡᱮ ᱮᱢᱟᱭ ᱠᱷᱟᱡ ᱟᱨ ᱜᱟᱹᱞᱟᱹᱛ ᱛᱤᱡ ᱦᱚᱸ ᱚᱸᱰᱮ ᱦᱤᱡᱩᱜ ᱠᱷᱟᱱ ᱛᱚ ᱩᱱᱤ ᱴᱟᱨᱦᱟᱣ ᱮᱭᱟ ᱵᱚᱞᱮ, ᱦᱮᱸ ᱵᱚᱞᱮᱧ ᱛᱤᱸᱜᱩ ᱴᱟᱨᱦᱟᱣᱮ ᱛᱟᱢᱟ ᱦᱚᱲᱢᱚ ᱵᱚᱞᱮ ᱟᱫᱚ ᱟᱢ ᱫᱚ ᱦᱟᱱᱟ ᱢᱤᱜ ᱠᱷᱟᱜ ᱜᱮ ᱫᱷᱟᱹ ᱢᱤᱜ ᱦᱟᱹᱱᱤ ᱜᱮ ᱡᱟᱹᱥᱛᱤᱜᱼᱟᱭ, ᱟᱨ ᱟᱢ ᱫᱚ ᱜᱟᱹᱞᱟᱹᱛ ᱪᱤᱡᱽ ᱜᱮ ᱡᱟᱫᱟ ᱦᱩᱭᱩᱜ ᱛᱟᱦᱮᱱᱟ ᱟᱫᱚ ᱩᱱᱤ ᱫᱚᱭ ᱵᱷᱤᱸᱫᱟᱹᱲᱮ ᱜᱮᱭᱟ ᱛᱚ᱾
ᱦᱳᱭ ᱦᱳᱭ ᱦᱳᱭ ᱵᱷᱤᱸᱰᱟᱹᱲ ᱜᱮᱭᱟᱭ᱾ ᱚᱱᱮ ᱚᱱᱠᱟ ᱜᱚᱝᱠᱮ᱾
ᱩᱸ ᱟᱨ ᱪᱮᱜ ᱮᱢ ᱢᱮᱱᱟ ᱮᱱᱛᱮᱜ ᱟᱵᱚ ᱵᱟᱵᱚ ᱵᱩᱡ ᱛᱟᱦᱮᱱᱟ ᱟᱵᱚ ᱛᱮᱜᱮ᱾
ᱦᱳᱭ ᱦᱳᱭ ᱦᱳᱭ ᱜᱚᱝᱠᱮ ᱱᱚᱜᱼᱚᱭ ᱡᱮᱢᱚᱱ ᱥᱮᱛᱟᱜ ᱨᱮ ᱟᱵᱚᱣᱟᱜ ᱮᱸ ᱱᱤᱭᱟᱹ ᱦᱚᱲᱢᱚ ᱞᱟᱹᱜᱤᱫ ᱫᱚ ᱦᱚᱛᱳ ᱦᱟᱲᱟᱢ ᱛᱟᱭ, ᱵᱩᱲᱦᱤ ᱛᱟᱭ, ᱥᱮ ᱵᱩᱲᱦᱤ ᱜᱚ ᱛᱟᱭ, ᱡᱟᱦᱟᱸᱭ ᱜᱮᱛᱟᱭ᱾ ᱦᱮᱸ ᱥᱮᱛᱟᱜ ᱨᱮ ᱥᱟᱱᱟᱢ ᱦᱚᱲ ᱠᱚᱜᱮ ᱱᱤᱦᱟᱹᱛᱤ ᱛᱟᱲᱟᱢ ᱢᱟᱱᱮ
ᱦᱮᱸ ᱛᱟᱲᱟᱢ ᱵᱟᱲᱟ ᱞᱮᱠᱷᱟᱡ ᱫᱚ ᱡᱩᱛᱩᱜ ᱜᱮᱭᱟ ᱵᱚᱞᱮ᱾
ᱦᱳᱭ ᱡᱟᱦᱟᱸ ᱛᱤᱱᱟᱹᱜ ᱜᱮ ᱠᱟᱹᱴᱤᱡ ᱱᱟᱥᱮ ᱦᱳᱭ ᱦᱳᱭ ᱦᱳᱭ ᱠᱩᱞᱦᱤ ᱠᱚᱨᱮᱜ ᱛᱟᱲᱟᱢ᱾ ᱠᱩᱮᱸ ᱠᱩᱞᱦᱤ ᱠᱚᱨᱮ ᱛᱟᱲᱟᱢ ᱥᱮ ᱵᱟᱲᱜᱮ ᱠᱚᱨᱮ ᱛᱟᱲᱟᱢ ᱵᱟᱲᱟ᱾
ᱩᱸ ᱚᱱᱟ ᱠᱚ ᱫᱟᱬᱟ ᱵᱟᱲᱟ ᱞᱮᱠᱷᱟᱡ ᱫᱚ ᱴᱷᱤᱠ᱾
ᱠᱟ ᱜᱤ ᱜᱚᱝᱠᱮ ᱦᱳᱭ᱾ ᱜᱚᱝᱠᱮ ᱥᱚᱢᱚᱭ ᱥᱚᱢᱚᱭ ᱨᱮ ᱟᱨᱚ ᱫᱟᱜ ᱦᱚᱭ
ᱦᱮᱸ ᱫᱟᱜ ᱫᱚ ᱯᱩᱨᱟᱹ ᱧᱩ ᱡᱟᱹᱨᱩᱲ ᱛᱟᱦᱮᱱᱟ ᱟᱫᱚ ᱵᱟᱠᱚ ᱧᱩᱭᱫᱟ, ᱟᱹᱰᱤ ᱠᱚᱢ᱾ ᱫᱟᱜ ᱧᱩ ᱫᱟᱜ ᱵᱟᱝ ᱧᱩ ᱞᱮᱠᱷᱟᱡ ᱫᱚ ᱟᱨᱦᱚᱸ ᱯᱩᱨᱟᱹ ᱫᱤᱠᱠᱟᱹᱛ ᱵᱩᱡᱷᱟᱹᱜ ᱛᱟᱦᱮᱱᱟ᱾
ᱦᱳᱭ ᱟᱨᱚ ᱥᱚᱢᱚᱭ ᱥᱚᱢᱚᱭ ᱨᱮ ᱡᱮᱢᱚᱱ ᱟᱨᱚ ᱮᱸ ᱱᱚᱜᱼᱱᱟ ᱠᱚ ᱠᱟᱹᱴᱤᱡ ᱱᱟᱯᱟᱭ ᱧᱚᱜ ᱡᱚᱢ ᱧᱩ ᱠᱚᱨᱟᱣ ᱦᱚᱸ ᱫᱚᱨᱠᱟᱨ ᱠᱟᱱᱟ ᱜᱚᱝᱠᱮ᱾ ᱜᱮᱭᱟᱨ ᱛᱟᱯᱚᱨᱮ ᱟᱲᱟᱜ ᱥᱟᱠᱟᱢ ᱫᱚ ᱟᱹᱰᱤ ᱡᱟᱹᱨᱩᱲ᱾
ᱫᱚ ᱟᱲᱟᱜ ᱟᱲᱟᱜ ᱜᱤ ᱟᱲᱟᱜ ᱠᱚᱜᱤ ᱦᱟᱨᱟ ᱥᱚᱵᱽᱡᱤ ᱦᱟᱨᱟ ᱥᱟᱵᱽᱡᱤ ᱜᱮ ᱵᱚᱞᱮ ᱟᱹᱰᱤ ᱢᱚᱸᱡᱽ ᱡᱤᱱᱤᱥ ᱠᱟᱱᱟ ᱟᱵᱚ ᱞᱟᱹᱜᱤᱫ ᱫᱚ᱾
ᱦᱳᱭ ᱜᱚᱝᱠᱮ ᱢᱟ ᱛᱟᱦᱞᱮ ᱱᱤᱛᱚᱜ ᱜᱚᱝᱠᱮ ᱢᱟ ᱛᱟᱦᱞᱮ ᱥᱚᱢᱚᱭ ᱫᱚ ᱪᱟᱵᱟᱭᱮᱱ ᱛᱟᱞᱟᱝᱟ᱾ ᱥᱮ ᱟᱨᱚ ᱞᱟᱝ ᱜᱚᱞᱯᱚᱭᱟ ᱱᱟᱜ ᱦᱮᱸ ᱦᱳᱭ᱾